ᱜᱚᱝᱠᱮ ᱡᱚᱦᱟᱨ ᱜᱮ᱾
ᱦᱳᱭ, ᱡᱚᱦᱟᱨ ᱜᱮ᱾
ᱱᱟᱯᱟᱭ ᱵᱟᱲᱟ ᱜᱮᱭᱟ ᱛᱚ?
ᱦᱳᱭ ᱜᱚᱝᱠᱮ, ᱱᱤᱭᱟᱹ ᱜᱷᱟᱹᱲᱤᱡ ᱫᱚ ᱵᱟᱠᱷᱟᱡ ᱱᱟᱯᱟᱭ ᱜᱮ᱾
ᱦᱳᱭ ᱛᱚ, ᱫᱟᱠᱟ ᱠᱚ ᱡᱚᱢ ᱵᱟᱲᱟ ᱦᱩᱭᱱᱟ ᱥᱮ ᱟᱹᱣᱨᱤ?
ᱦᱳᱭ ᱜᱚᱝᱠᱮ, ᱡᱚᱢ ᱫᱚ ᱦᱩᱭ ᱟᱠᱟᱱᱟ ᱮᱱᱟᱝ ᱨᱮᱜᱮ ᱡᱚᱢ ᱵᱟᱲᱟ ᱠᱟᱛᱮ ᱱᱚᱜᱼᱚᱭ ᱫᱩᱲᱩᱵ ᱵᱟᱲᱟ ᱦᱩᱭᱩᱜ ᱠᱟᱱᱟ᱾ ᱟᱫᱚ ᱟᱫᱚ ᱛᱟᱦᱚᱞᱮ ᱜᱚᱝᱠᱮ ᱟᱯᱮ ᱥᱮᱫ ᱦᱚᱸᱜᱼᱚᱝᱠᱟ ᱚᱞᱚᱜ ᱯᱟᱲᱦᱟᱣ ᱠᱚ ᱨᱮᱱᱟᱜ ᱥᱩᱵᱤᱫᱷᱟ ᱠᱚ ᱪᱮᱫ ᱞᱮᱠᱟ ᱢᱮᱱᱟᱜᱼᱟ?
ᱤᱱᱠᱟᱹ ᱦᱮᱸ ᱟᱞᱮ ᱥᱮᱫ ᱫᱚ ᱚᱞᱚᱜ ᱯᱟᱲᱦᱟᱜ ᱨᱮᱱᱟᱜ ᱥᱩᱵᱤᱫᱷᱟ ᱫᱚ ᱚᱱᱠᱟ ᱫᱚ ᱦᱟᱸᱜ ᱢᱟᱱᱮ ᱡᱟᱦᱟᱸ ᱥᱟᱱᱛᱟᱞᱤ ᱢᱤᱰᱤᱭᱟᱢ ᱛᱮ ᱡᱩᱫᱤ ᱧᱮᱞ ᱥᱮ ᱚᱞ ᱪᱤᱠᱤ ᱛᱮ ᱧᱮᱞᱼᱟ ᱚᱱᱟ ᱫᱚ ᱦᱟᱸᱜ ᱩᱱᱟᱹᱜᱴᱟ ᱫᱚ ᱵᱟᱹᱱᱩᱜᱼᱟ ᱾ ᱟᱨ ᱡᱩᱫᱤ ᱡᱮᱱᱟᱞᱮᱞ ᱥᱮ ᱟᱠᱚᱣᱟᱜ ᱥᱚᱨᱠᱟᱨ ᱦᱤᱥᱟᱹᱵ ᱛᱮ ᱡᱟᱦᱟᱸ ᱚᱱᱟ ᱠᱚ ᱢᱩᱪᱟᱹᱫ ᱛᱮ ᱫᱚ ᱦᱟᱸᱜ ᱠᱟᱹᱴᱤᱡ ᱢᱮᱱᱟᱜ ᱜᱮᱭᱟ ᱦᱟᱸᱜ᱾
ᱟᱪᱪᱷᱟ, ᱟᱫᱚ ᱦᱳᱭ ᱜᱚᱝᱠᱮ ᱟᱞᱮ ᱥᱮᱫ ᱫᱚ ᱱᱚᱝᱠᱟ ᱚᱱᱮ ᱮ ᱯᱨᱟᱭᱢᱟᱨᱤ ᱠᱷᱚᱱ ᱜᱮ ᱟᱫᱚ ᱮ ᱚᱱᱠᱟ ᱟᱵᱚ ᱥᱟᱱᱛᱟᱲᱤ ᱚᱱᱠᱟ ᱯᱟᱹᱨᱥᱤ ᱛᱮ ᱠᱚ ᱚᱞᱚᱜ ᱠᱟᱱᱟ ᱠᱚ, ᱟᱨ ᱱᱚᱝᱠᱟ ᱵᱚᱲᱚ ᱵᱚᱲᱚ ᱦᱟᱭ ᱤᱥᱠᱩᱞ ᱦᱚᱸ ᱢᱮᱱᱟᱜᱼᱟ᱾ ᱟᱫᱚ ᱚᱱᱟ ᱫᱚ ᱟᱯᱮ ᱴᱷᱮᱱ ᱠᱷᱚᱱ ᱫᱚ ᱠᱟᱹᱴᱤᱡ ᱥᱟᱺᱜᱤᱧᱟ᱾ ᱟᱫᱚ ᱵᱟᱠᱷᱟᱡ ᱮ ᱟᱞᱮ ᱥᱮᱫ ᱫᱚ ᱧᱮᱞᱚᱜᱚᱜ ᱠᱟᱱ ᱜᱮᱭᱟ, ᱚᱱᱠᱟ ᱢᱤᱰᱤᱭᱟᱢ ᱛᱮ ᱯᱟᱲᱦᱟᱣ ᱫᱚᱠᱚ ᱯᱟᱲᱦᱟᱜ ᱠᱟᱱ ᱜᱮᱭᱟ᱾
ᱦᱳᱭ ᱦᱳᱭ, ᱟᱨ ᱵᱟᱠᱷᱟᱱ ᱫᱚ ᱟᱞᱮ ᱥᱮᱫ ᱫᱚ ᱯᱨᱟᱭᱢᱟᱨᱤ ᱠᱚᱨᱮ ᱠᱷᱚᱱ ᱫᱚ ᱵᱟᱝ ᱧᱮᱞᱚᱜᱼᱟ, ᱦᱟᱱᱛᱮ ᱧᱮᱞᱚᱜᱼᱟ ᱦᱟᱸᱜ ᱤᱞᱮᱵᱷᱮᱱ, ᱴᱩᱭᱮᱞᱵᱷ, ᱟᱨ ᱵᱟᱝᱠᱷᱟᱱ ᱟᱫᱷᱮᱠ ᱟᱫᱷᱮᱠ ᱤᱥᱠᱩᱞ ᱨᱮᱫᱚ ᱦᱟᱸᱜ ᱱᱟᱭᱤᱱ ᱠᱷᱚᱱᱟᱜ ᱢᱮᱱᱟᱜᱼᱟ ᱾ ᱛᱟᱨ ᱞᱟᱦᱟ ᱫᱚ ᱦᱟᱸᱜ ᱟᱵᱚᱣᱟᱜ ᱯᱟᱹᱨᱥᱤ ᱠᱚ ᱛᱮ ᱫᱚ ᱦᱟᱸᱜ ᱵᱟᱹᱱᱩᱜᱼᱟ, ᱚᱱᱟ ᱠᱷᱟᱹᱛᱤᱨ ᱛᱮ ᱦᱟᱸᱜ ᱛᱮᱦᱮᱧ ᱜᱮ ᱦᱟᱸᱜ ᱠᱷᱚᱵᱚᱨ ᱞᱤᱧ ᱧᱟᱢ ᱠᱮᱫᱟ ᱵᱟᱝ ᱢᱟ ᱟᱵᱚᱣᱟᱜ ᱯᱟᱹᱨᱥᱤ ᱛᱮ ᱚᱱᱮ ᱱᱟᱦᱜ ᱵᱤ ᱮᱰ ᱠᱚᱞᱮᱡᱽ ᱦᱟᱸᱜ ᱵᱟᱹᱱᱩᱜ ᱛᱟᱵᱚᱱᱟ᱾ ᱚᱱᱟ ᱠᱷᱟᱹᱛᱤᱨ ᱛᱮ ᱦᱟᱸᱜ ᱵᱟᱝ ᱢᱟ ᱟᱵᱚ ᱨᱮᱱ ᱜᱤᱫᱽᱟᱹᱨ ᱠᱚ ᱥᱮ ᱟᱵᱚ ᱠᱚᱜᱮ ᱦᱟᱸᱜ ᱢᱟᱱᱮ ᱵᱚᱦᱩ ᱮᱴᱠᱮᱴᱚᱬᱮ ᱨᱮ ᱢᱮᱱᱟᱜ ᱵᱚᱱᱟ, ᱚᱱᱟ ᱮᱥ ᱮᱥ ᱥᱤ ᱮᱢ ᱵᱟᱵᱚᱱ ᱧᱟᱢ ᱮᱫᱟ, ᱟᱫᱚ ᱚᱱᱟ ᱠᱚᱦᱚᱸ ᱠᱟᱹᱴᱤᱡ ᱚᱸᱰᱮ ᱠᱟᱹᱴᱤᱡ ᱞᱟᱹᱭ ᱵᱟᱲᱟ ᱦᱩᱭᱱᱟ, ᱟᱫᱚ ᱦᱟᱯᱮᱭᱟᱜ ᱥᱚᱨᱠᱟᱨᱟᱜ ᱢᱮᱫ ᱞᱩᱛᱩᱨ ᱟᱛᱟᱵᱚᱱ ᱠᱟᱱᱟ ᱥᱮ ᱵᱟᱝ, ᱡᱮ ᱵᱤ ᱮᱰ ᱠᱷᱩᱞᱟᱹᱣ ᱞᱟᱹᱜᱤᱫ ᱞᱟᱹᱭ ᱦᱩᱭ ᱟᱠᱟᱱᱟ᱾ ᱟᱫᱚ ᱠᱷᱩᱞᱟᱹᱣ ᱟᱵᱚᱱ ᱠᱟᱱᱟᱭ ᱥᱮ ᱵᱟᱝ ᱦᱟᱸᱜ᱾ ᱟᱭᱢᱟ ᱟᱭᱢᱟ ᱴᱚᱴᱷᱟ ᱠᱚᱨᱮ ᱧᱮᱞ ᱦᱩᱭ ᱟᱠᱟᱱᱟ, ᱦᱚᱭᱛᱳ ᱡᱩᱫᱤ ᱤᱥᱠᱩᱞ ᱨᱮ ᱢᱮᱱᱟᱜ ᱛᱟᱵᱚᱱ ᱜᱮᱭᱟ ᱟᱵᱚᱣᱟᱜ ᱥᱟᱱᱛᱟᱞᱤ ᱵᱷᱟᱥᱟ ᱛᱮ ᱛᱚ ᱚᱱᱟ ᱠᱚ ᱧᱮᱞ ᱦᱩᱭ ᱟᱠᱟᱱᱟ ᱦᱟᱸᱜ ᱢᱟᱪᱮᱫ ᱜᱚᱝᱠᱮ ᱛᱚᱠᱚ ᱦᱟᱸᱜ ᱵᱟᱹᱱᱩᱜ ᱠᱚᱣᱟ, ᱚᱱᱮ ᱚᱱᱠᱟ ᱦᱚᱭᱛᱳ ᱧᱮᱞᱟᱢ ᱡᱮᱜᱴᱮᱱ ᱴᱮᱱ ᱜᱚᱝᱠᱮ ᱛᱮ ᱯᱮᱭᱟ ᱤᱥᱠᱩᱞᱮ ᱠᱟᱵᱷᱟᱨ ᱮᱫᱟ᱾ ᱚᱱᱮ ᱚᱱᱠᱟ ᱧᱚᱜ ᱢᱮᱱᱟᱜᱼᱟ, ᱦᱚᱭᱛᱳ ᱚᱱᱠᱟ ᱪᱟᱹᱠᱨᱤ ᱠᱚᱦᱚᱸ ᱵᱤᱥᱤ ᱵᱟᱠᱚ ᱦᱟᱛᱟᱣ ᱟᱠᱟᱫᱟ᱾ ᱮᱴᱟᱜ ᱮᱴᱟᱜ ᱥᱤᱴ ᱠᱚᱨᱮ ᱠᱷᱚᱱ ᱧᱮᱞ ᱞᱮᱠᱷᱟᱱ ᱫᱚ ᱩᱱᱠᱩ ᱫᱚ ᱢᱟᱱᱮ ᱟᱭᱢᱟ ᱟᱭᱢᱟ ᱩᱱᱠᱩ ᱫᱚ ᱪᱟᱹᱠᱨᱤ ᱠᱚᱠᱚ ᱧᱟᱢ ᱵᱟᱲᱟ ᱠᱟᱫᱟ᱾ ᱥᱟᱱᱛᱟᱲᱟᱜ ᱫᱤᱠ ᱫᱤᱭᱮ ᱧᱮᱞ ᱞᱮᱠᱷᱟᱡ ᱫᱚ ᱦᱟᱸᱜ ᱚᱱᱠᱟ ᱦᱟᱸᱜ ᱢᱟᱪᱮᱫ ᱜᱚᱝᱠᱮ ᱠᱚᱦᱚᱸ ᱵᱟᱭ ᱦᱟᱛᱟᱣ ᱟᱠᱟᱫ ᱠᱚᱣᱟᱭ ᱦᱟᱸᱜ᱾ ᱢᱟᱪᱮᱫ ᱜᱚᱝᱠᱮ ᱠᱚᱦᱚᱸ ᱵᱟᱭ ᱦᱟᱛᱟᱣ ᱟᱠᱟᱫ ᱠᱳᱣᱟ ᱜᱚᱢᱠᱮ ᱛᱟᱦᱞᱮ ᱱᱚᱣᱟ ᱵᱟᱨᱮ ᱛᱮ ᱢᱤᱫ ᱵᱟᱨ ᱠᱟᱛᱷᱟ ᱞᱟᱹᱭ ᱛᱟᱞᱟᱝ ᱢᱮ ᱾
ᱦᱳᱭ ᱜᱚᱝᱠᱮ, ᱚᱱᱠᱟ ᱜᱮ ᱧᱮᱞ ᱫᱚ ᱧᱮᱞᱚᱜᱚᱜ ᱠᱟᱱᱟ ᱢᱤᱫ ᱵᱟᱨ ᱮᱸᱴᱠᱮᱴᱚᱬᱮ ᱫᱚ ᱢᱮᱱᱟᱜ ᱛᱟᱵᱚᱱᱟ᱾ ᱵᱟᱝ ᱫᱚ ᱵᱟᱝ ᱚᱱᱠᱟ ᱟᱫᱚ ᱢᱟᱪᱮᱫ ᱠᱚ ᱵᱟᱹᱱᱩᱜ ᱠᱚ ᱛᱟᱵᱚᱱᱟ ᱱᱚᱝᱠᱟ ᱮᱸᱴᱠᱮᱴᱚᱬᱮ ᱫᱚ ᱢᱮᱱᱟᱜᱼᱟ ᱾ ᱟᱫᱚ ᱱᱚᱣᱟ ᱠᱚ ᱥᱟᱦᱟ ᱥᱟᱺᱜᱤᱧ ᱫᱚ ᱟᱫᱚ ᱚᱱᱠᱟ ᱜᱮ ᱟᱵᱚ ᱡᱩᱫᱤ ᱵᱚᱱᱼᱼ ᱯᱟᱲᱦᱟᱣ ᱤᱫᱤᱜᱼᱟ ᱱᱚᱣᱟ ᱥᱟᱱᱛᱟᱲᱤ ᱛᱮᱼᱼ ᱛᱟᱦᱚᱞᱮ ᱟᱫᱚ ᱚᱱᱠᱟ ᱜᱮ ᱢᱤᱫ ᱫᱤᱱ ᱦᱤᱞᱳᱜ ᱡᱩᱫᱤ ᱠᱚ ᱟᱵᱚ ᱦᱚᱸᱠᱚ ᱢᱮᱸᱫ ᱞᱩᱛᱩᱨ ᱟᱵᱚᱱ ᱠᱷᱟᱱ ᱡᱮ ᱱᱩᱠᱩ ᱦᱚᱸ ᱱᱚᱝᱠᱟ ᱚᱝᱠᱟ ᱟᱹᱰᱤ ᱟᱭᱢᱟ ᱜᱤᱫᱽᱨᱟᱹ ᱱᱚᱝᱠᱟᱛᱮᱼᱼ ᱛᱮᱠᱚ ᱤᱭᱟᱹ ᱥᱟᱱᱛᱟᱲᱤ ᱛᱮᱠᱚ ᱯᱟᱲᱦᱟᱜ ᱠᱟᱱᱟ ᱛᱟᱦᱞᱮ ᱱᱩᱠᱩ ᱞᱟᱹᱜᱤᱫ ᱦᱚᱸ ᱢᱤᱫ ᱵᱟᱨ ᱛᱚ ᱠᱚᱨᱟᱣ ᱜᱮ ᱞᱟᱹᱠᱛᱤ ᱠᱟᱱ ᱛᱟᱵᱚᱱᱟ ᱟᱫᱚ ᱚᱱᱟ ᱜᱮ ᱡᱩᱫᱤ ᱠᱚ ᱢᱮᱸᱫ ᱞᱩᱛᱩᱨ ᱟᱵᱚᱱ ᱠᱷᱟᱱ ᱦᱩᱭ ᱫᱚ ᱦᱩᱭᱩᱜ ᱛᱟᱵᱚᱱᱟ ᱟᱫᱚ ᱚᱱᱟ ᱜᱮ ᱠᱷᱟᱡ ᱠᱷᱚᱭ ᱛᱚᱨᱟ ᱫᱚ ᱪᱮᱫ ᱡᱤᱱᱤᱥ ᱦᱚᱸ ᱵᱟᱝ ᱧᱟᱢᱚᱜᱼᱟ ᱠᱟᱹᱴᱤᱡ ᱚᱠᱛᱚ ᱫᱚ ᱛᱟᱺᱜᱤ ᱜᱮ ᱦᱩᱭᱩᱜᱼᱟ ᱟᱫᱚ ᱱᱚᱜᱱᱟ ᱜᱮ ᱟᱵᱚ ᱛᱟᱺᱜᱤ ᱨᱮᱵᱚᱱ ᱛᱟᱦᱮᱱ ᱢᱟ ᱟᱵᱚᱣᱟᱜ ᱦᱚᱸ ᱦᱩᱭ ᱫᱚ ᱦᱩᱭᱩᱜᱼᱟ ᱾
ᱦᱳᱭ ᱦᱳᱭ ᱵᱟᱠᱷᱟᱱ ᱦᱟᱸᱜ ᱱᱚᱣᱟ ᱵᱟᱝᱢᱟ ᱟᱹᱰᱤ ᱥᱮᱨᱢᱟ ᱠᱷᱚᱱ ᱜᱤᱧ ᱧᱮᱞ ᱮᱫᱟ ᱦᱟᱸᱜ ᱢᱤᱰᱤᱭᱟᱢ ᱠᱚ ᱨᱮᱱᱟᱜ ᱫᱚ ᱦᱟᱸᱜ ᱵᱤ. ᱮᱰ ᱠᱚᱫᱚ ᱵᱟᱹᱱᱩᱜᱼᱟ ᱥᱟᱱᱛᱟᱲᱤ ᱨᱮᱱᱟᱜ ᱦᱚᱸ ᱵᱤ ᱮᱰ ᱢᱮᱱᱟᱜᱼᱟ ᱛᱚ ᱦᱟᱸᱜ ᱚᱱᱟ ᱦᱚᱸ ᱩᱱᱟᱹᱜ ᱴᱟᱜ ᱫᱚ ᱵᱟᱹᱱᱩᱜᱼᱟ ᱦᱳᱭ ᱦᱟᱸᱜ ᱟᱹᱰᱤ ᱡᱷᱟᱹᱞ ᱡᱷᱟᱹᱞ᱾ ᱢᱤᱫᱴᱮᱱ ᱵᱟᱭᱨᱟ ᱢᱮᱱᱟᱜᱼᱟ ᱟᱨ ᱵᱟᱠᱷᱟᱱ ᱫᱚ ᱵᱟᱝ ᱢᱤᱰᱤᱭᱟᱢ ᱛᱮᱱᱟᱜ ᱫᱚ ᱮᱠᱟᱞ ᱜᱮ ᱵᱟᱱᱩᱜᱼᱟ ᱦᱳᱭ ᱮᱢ ᱮ ᱛᱮᱫ ᱢᱮᱱᱟᱜᱼᱟ ᱛᱟᱨᱯᱚᱨᱮ ᱩᱱᱠᱩ ᱫᱚ ᱛᱟᱞᱦᱮ ᱚᱱᱠᱟ ᱡᱟᱦᱟᱱᱟᱜ ᱵᱤᱱᱤᱰ ᱠᱚ ᱚᱰᱩᱜ ᱵᱟᱲᱟᱭ ᱜᱮᱭᱟ ᱚᱱᱟ ᱠᱚᱨᱮ ᱥᱩᱡᱳᱜᱽ ᱥᱩᱵᱤᱫᱷᱟ ᱦᱚᱸ ᱩᱱᱟᱹᱜ ᱵᱟᱠᱚ ᱧᱟᱢ ᱮᱫᱟ ᱦᱳᱭᱛᱳ ᱢᱤᱫ ᱩᱱᱟᱹᱜ ᱜᱟᱱ ᱵᱟᱠᱷᱟᱱ ᱦᱟᱜ ᱯᱟᱲᱦᱟᱣ ᱠᱟᱛᱮᱫ ᱡᱟᱦᱟᱸᱭ ᱮᱢ ᱮ ᱠᱚᱨᱟᱣ ᱠᱟᱛᱮ ᱮᱫ ᱩᱱᱤᱭᱟᱜ ᱯᱷᱟᱞᱛᱩ ᱜᱮ ᱢᱮᱱᱟᱭᱟ ᱟᱨ ᱮᱢᱱᱤ ᱛᱮᱜᱮ ᱦᱟᱸᱜ ᱥᱟᱱᱛᱟᱲ ᱨᱮᱭᱟᱜ ᱡᱟᱦᱟᱸ ᱠᱚᱣᱟᱜ ᱥᱤᱴ ᱚᱱᱟ ᱫᱚ ᱦᱟᱸᱜ ᱠᱟᱹᱴᱤᱡ ᱩᱱᱟᱹᱜ ᱵᱟᱠᱚ ᱦᱟᱛᱟᱣᱮᱫ ᱠᱚᱣᱟ ᱚᱱᱟ ᱨᱮᱫᱚᱜ ᱦᱳᱭᱛᱳ ᱠᱟ ᱡᱮᱱᱟᱨᱮᱞ ᱛᱮᱫᱚ ᱦᱟᱸᱜ ᱵᱮᱥᱤ ᱥᱤᱴ ᱡᱩᱫᱤ ᱚᱱᱟ ᱫᱚ ᱵᱮᱥᱤ ᱥᱤᱴ ᱠᱚ ᱦᱟᱛᱟᱣᱫᱟ ᱚᱱᱟ ᱠᱚ ᱫᱚᱼᱼ ᱱᱚᱜᱚᱭ ᱡᱮᱵᱚᱱ ᱥᱚᱨᱠᱟᱨ ᱠᱚᱸᱦᱚ ᱚᱱᱠᱟ ᱩᱱᱠᱩ ᱜᱤᱛᱨᱤ ᱫᱚ ᱰᱷᱮᱨᱮᱢ ᱦᱟᱛᱟᱣ ᱮᱫᱟ ᱟᱞᱮ ᱜᱤᱛᱨᱤ ᱨᱮ ᱫᱚ ᱠᱚᱢᱮᱢ ᱦᱟᱛᱟᱣ ᱮᱫᱟ ᱦᱮᱸ ᱚᱱᱟ ᱠᱚᱫᱚ ᱦᱳᱭᱛᱳ ᱦᱟᱸᱜ ᱟᱵᱚ ᱚᱱᱠᱟ ᱡᱚᱛᱚ ᱜᱮ ᱥᱟᱱᱟᱢ ᱠᱚᱛᱮ ᱦᱟᱸᱜ ᱜᱚᱴᱷᱚᱱ ᱵᱟᱲᱟ ᱠᱟᱛᱮᱫ ᱚᱱᱟ ᱠᱚ ᱡᱩᱫᱤ ᱡᱚᱛᱚ ᱫᱟᱹᱵᱤ ᱵᱚᱱ ᱮᱢᱟᱭᱟ ᱚᱱᱟ ᱫᱚ ᱠᱚᱨᱟᱣ ᱫᱚᱭ ᱠᱚᱨᱟᱣ ᱜᱮᱭᱟᱵᱚᱱ ᱜᱮ ᱦᱟᱸᱜ ᱟᱫᱚ ᱥᱚᱢᱚᱭ ᱨᱮ ᱦᱟᱸᱜ ᱞᱟᱹᱭ ᱪᱚᱴ ᱫᱚ ᱦᱟᱸᱜ ᱵᱟᱭ ᱠᱚᱨᱟᱣ ᱛᱚ ᱠᱚᱨᱟᱣ ᱨᱮᱱᱟᱜ ᱥᱚᱢᱵᱷᱚᱵᱚᱱᱟ ᱵᱮᱥᱤᱨ ᱵᱷᱟᱜᱽ ᱛᱟᱦᱮᱱ ᱜᱮᱭᱟ ᱦᱮᱸ ᱥᱮ ᱵᱟᱝ ᱦᱚᱭᱛᱳ ᱡᱩᱫᱤ ᱵᱟᱭ ᱠᱚᱨᱟᱭ ᱜᱮᱭᱟ ᱩᱱ ᱦᱚᱸ ᱟᱨᱚ ᱵᱚᱱᱼᱼ ᱢᱮᱛᱟᱣ ᱮᱭ ᱜᱮᱭᱟ ᱦᱮᱸ ᱥᱮ ᱵᱟᱝ
ᱦᱳᱭ ᱜᱚᱢᱠᱮ ᱟᱫᱚᱼᱼ ᱟᱨ ᱱᱚᱝᱠᱟ ᱜᱚᱝᱠᱮ ᱟᱯᱮ ᱥᱮᱫ ᱧᱮᱞᱚᱜᱚᱜ ᱠᱟᱱᱟ ᱥᱮ ᱵᱟᱝ ᱦᱚᱸᱜ ᱠᱟᱹᱴᱤᱡ ᱠᱟᱹᱴᱤᱡ ᱜᱤᱫᱽᱨᱟᱹ ᱠᱚ ᱯᱟᱲᱦᱟᱣ ᱠᱚᱠᱚ ᱵᱟᱹᱜᱤᱭᱮᱫ ᱛᱟᱵᱚᱱᱟ ᱟᱨ ᱱᱚᱝᱠᱟ ᱵᱟᱹᱦᱩ ᱠᱚᱠᱚ ᱟᱹᱜᱩᱭᱮᱫ ᱠᱚᱣᱟ ᱟᱫᱚ ᱦᱚᱸᱜᱼᱚ ᱱᱟ ᱠᱚ ᱤᱭᱟᱹ ᱠᱚᱫᱚ ᱟᱯᱮ ᱥᱮᱫ ᱫᱚ ᱧᱮᱞ ᱧᱮᱞ ᱧᱟᱢᱚᱜ ᱠᱟᱱᱟ ᱥᱮ ᱵᱟᱝ ᱧᱮᱞ ᱧᱟᱢᱚᱜ ᱠᱟᱱᱟ
ᱦᱳᱭ ᱜᱚᱝᱠᱮ ᱚᱱᱟ ᱠᱚᱫᱚ ᱦᱟᱸᱜ ᱟᱞᱮ ᱥᱮᱫ ᱦᱚᱸ ᱢᱮᱱᱟᱜ ᱜᱮᱭᱟ ᱵᱟᱝᱢᱟ ᱯᱮᱨᱟᱭ ᱡᱟᱭᱜᱟ ᱠᱚᱨᱮ ᱚᱱᱟ ᱠᱟᱛᱷᱟ ᱫᱚᱧ ᱟᱸᱡᱚᱢ ᱵᱟᱲᱟ ᱥᱮ ᱧᱮᱞ ᱵᱟᱲᱟ ᱦᱩᱭ ᱟᱠ ᱜᱮᱭᱟ ᱟᱞᱮ ᱠᱚᱨᱮ ᱢᱮᱱᱟᱜ ᱠᱚᱣᱟ ᱦᱚᱭᱛᱚ ᱦᱟᱸᱜ ᱢᱟᱫᱽᱫᱷᱚᱢᱤᱠ ᱜᱮ ᱮᱢ ᱮᱢ ᱛᱮ ᱢᱟᱫᱽᱫᱷᱚᱢᱤᱠ ᱨᱮᱦᱚᱸ ᱵᱟᱭ ᱯᱟᱥ ᱫᱟᱲᱮᱭᱟᱫᱟ ᱟᱫᱚᱼᱼ ᱛᱟᱦᱚᱞᱮ ᱩᱱᱤ ᱫᱚ ᱦᱟᱸᱜ ᱵᱟᱹᱦᱩ ᱠᱚᱫᱚ ᱠᱚ ᱟᱹᱜᱩ ᱵᱟᱲᱟ ᱟᱠᱟᱫ ᱠᱚᱣᱟ ᱤᱧᱼᱼ ᱠᱷᱚᱱ ᱦᱚᱸ ᱠᱟᱹᱴᱤᱡ ᱠᱟᱹᱴᱤᱡ ᱢᱮᱱᱟᱜ ᱠᱚ ᱜᱮᱭᱟ ᱩᱱᱠᱩ ᱦᱚᱸ ᱵᱟᱦᱩ ᱠᱚᱫᱚ ᱠᱚ ᱟᱹᱜᱩ ᱠᱚᱫᱚ ᱠᱚᱣᱟ ᱱᱤᱛᱚᱜ ᱦᱚᱸ ᱡᱚᱛᱚ ᱦᱚᱲ ᱜᱮ ᱠᱚ ᱠᱟᱹᱢᱤ ᱵᱟᱲᱟᱭ ᱮᱫᱟ ᱥᱚᱝᱥᱟᱨ ᱵᱟᱲᱟᱭ ᱛᱮᱠᱚ ᱦᱟᱯᱮᱱ ᱫᱤᱱ ᱦᱟᱸᱜ ᱪᱮᱫ ᱠᱚᱪᱚ ᱠᱟᱱᱟ ᱚᱱᱟ ᱫᱚ ᱦᱟᱸᱜ ᱵᱟᱝ ᱞᱟᱹᱭᱩᱜ ᱠᱟᱱᱟ ᱦᱟᱸᱜ ᱛᱟᱦᱚᱞᱮ ᱜᱚᱝᱠᱮ ᱟᱯᱮ ᱥᱮᱫ ᱫᱚ ᱧᱮᱞ ᱵᱟᱲᱟ ᱟᱠᱟᱱᱟ ᱚᱱᱟ ᱥᱮ ᱵᱟᱝ
ᱦᱳᱭ ᱜᱚᱝᱠᱮ ᱟᱞᱮ ᱥᱮᱫ ᱦᱚᱸ ᱚᱱᱠᱟ ᱧᱮᱞ ᱫᱚ ᱧᱮᱞᱚᱜᱚᱜ ᱠᱟᱱᱟ ᱢᱤᱫ ᱵᱟᱨ ᱚᱱᱠᱟ ᱟᱛᱳ ᱠᱚᱨᱮ ᱧᱮᱞᱚᱜᱚᱜ ᱠᱟᱱᱟ ᱯᱮ ᱯᱩᱱ ᱦᱚᱲ ᱠᱟᱛᱮᱫ ᱯᱟᱲᱦᱟᱣ ᱠᱚᱠᱚ ᱵᱟᱹᱜᱤᱭ ᱟᱠᱟᱫᱟ ᱠᱟᱹᱴᱤᱡ ᱠᱟᱹᱴᱤᱡ ᱜᱤᱫᱽᱨᱟᱹ ᱟᱫᱚ ᱱᱚᱝᱠᱟ ᱟᱞᱮ ᱥᱮᱫ ᱫᱚ ᱢᱤᱫ ᱵᱟᱨ ᱫᱚᱠᱚ ᱮᱴᱟᱜ ᱮᱴᱟᱜ ᱟᱛᱳ ᱠᱚᱨᱮ ᱫᱚᱠᱚ ᱟᱹᱜᱩ ᱟᱠᱟᱱᱟ ᱟᱹᱜᱩ ᱠᱟᱣᱱᱤᱡ ᱟᱠᱚ ᱵᱟᱹᱦᱩ ᱠᱚᱼᱼ ᱟᱫᱚ ᱠᱚ ᱩᱱᱠᱩ ᱠᱚ ᱥᱚᱝᱥᱟᱨ ᱮᱫ ᱜᱮᱭᱟ ᱟᱨ ᱢᱤᱫ ᱵᱟᱨ ᱫᱚ ᱚᱱᱠᱟ ᱢᱮᱱᱟᱜ ᱠᱚ ᱜᱮᱭᱟ ᱯᱟᱲᱦᱟᱣ ᱵᱟᱹᱜᱤ ᱠᱟᱛᱮᱫ ᱠᱚ ᱫᱟᱬᱟᱼᱼ ᱥᱩᱫᱩ ᱠᱚ ᱫᱟᱬᱟ ᱵᱟᱲᱟᱭ ᱮᱫᱟ ᱚᱱᱠᱟ ᱢᱳᱵᱟᱭᱤᱞ ᱠᱚᱨᱮ ᱜᱮᱢ ᱠᱚᱠᱚ ᱠᱷᱮᱞ ᱵᱟᱲᱟᱭ ᱮᱫᱟ ᱚᱱᱟ ᱠᱚ ᱱᱤᱥᱟᱹ ᱠᱷᱟᱹᱛᱤᱨ ᱩᱱᱠᱩ ᱫᱚ ᱱᱚᱣᱟ ᱠᱚᱨᱮᱜ ᱢᱮᱱᱟᱜ ᱠᱚ ᱜᱮᱭᱟ ᱟᱹᱛᱩ ᱠᱚᱨᱮ ᱟᱫᱚ ᱯᱟᱲᱦᱟᱣ ᱫᱚ ᱟᱫᱚ ᱠᱟᱹᱴᱤᱡ ᱦᱚᱸ ᱟᱫᱚ ᱵᱟᱝ ᱠᱚ ᱪᱟᱞᱟᱜ ᱠᱟᱱᱟ ᱦᱚᱸᱜᱼᱚ ᱱᱚᱝᱠᱟ ᱧᱮᱞ ᱫᱚᱠᱚ ᱧᱮᱞᱚᱜᱚᱜ ᱠᱟᱱᱟ ᱢᱤᱫ ᱵᱟᱨ ᱜᱤᱫᱽᱨᱟᱹ
ᱦᱳᱭ ᱦᱳᱭ ᱵᱟᱝᱢᱟ ᱱᱤᱛᱚᱜ ᱢᱟ ᱦᱟᱸᱜ, ᱥᱚᱨᱠᱟᱨᱤᱭᱟᱜ ᱡᱟᱦᱟᱸ ᱟᱭᱟᱜ ᱟᱭᱤᱱ ᱠᱟᱱᱩᱱ ᱦᱤᱥᱟᱹᱵ ᱛᱮᱫᱚ ᱦᱟᱸᱜ, ᱵᱟᱝᱢᱟ ᱠᱚᱲᱟ ᱜᱤᱫᱟᱹᱨ ᱫᱚ ᱦᱟᱸᱜ ᱟᱴᱷᱟᱨᱚ ᱫᱚ ᱵᱟᱝ ᱵᱟᱭᱤᱥ ᱵᱚᱪᱷᱚᱨ ᱯᱚᱨ ᱵᱟᱯᱞᱟᱜ ᱠᱚᱭ ᱞᱟᱹᱭ ᱠᱟᱫ ᱠᱚᱣᱟ ᱟᱨ ᱠᱩᱲᱤ ᱜᱤᱫᱽᱨᱟᱹ ᱫᱚ ᱦᱟᱸᱜ ᱟᱴᱷᱨᱚ ᱵᱚᱪᱷᱚᱨ, ᱟᱫᱚ ᱦᱚᱸᱜ-ᱚᱭ ᱛᱚ ᱛᱮᱦᱚᱸ ᱵᱟᱠᱚ ᱯᱩᱨᱟᱹᱜ ᱠᱟᱱᱟ ᱦᱚᱭᱛᱚ ᱯᱚᱸᱰᱨᱚ, ᱛᱮᱨᱚ, ᱵᱟᱨᱚ, ᱚᱱᱟ ᱥᱳᱞᱳ ᱠᱚᱨᱮ ᱜᱮ ᱠᱚ ᱵᱟᱦᱩ ᱡᱟᱶᱟᱭᱚᱜ ᱠᱟᱱ ᱛᱟᱵᱚᱱᱟ ᱠᱚ ᱦᱟᱸᱜ, ᱛᱚ ᱱᱩᱠᱩᱣᱟᱜ ᱠᱷᱮᱛᱨᱮ ᱡᱩᱫᱤ ᱵᱤᱥᱤᱨ ᱵᱷᱟᱜ ᱢᱟᱱᱮ ᱵᱟᱹᱲᱤᱡ ᱫᱤᱠ ᱫᱤᱭᱮ ᱜᱮ ᱡᱩ ᱫᱤ ᱧᱮᱞ ᱦᱩᱭᱩᱜᱼᱟ, ᱵᱟᱝᱟ ᱱᱩᱠᱩ ᱡᱟᱦᱟᱸ ᱛᱤᱥ ᱡᱩᱫᱤ ᱠᱚ ᱜᱤᱫᱟᱹᱨ ᱮᱸᱜᱟᱛ ᱮᱱ ᱜᱮᱭᱟ, ᱦᱳᱭᱛᱳ ᱩᱱ ᱚᱠᱛᱚ ᱦᱟᱸᱜ ᱧᱮᱞ ᱟᱠᱟ ᱠᱷᱮᱛ ᱛᱮ ᱡᱩᱫᱤ ᱵᱟᱲᱤᱡ ᱡᱤᱱᱤᱥᱴᱟᱜ ᱵᱟᱝ ᱦᱩᱭᱩᱜ ᱨᱮᱦᱚᱸ, ᱦᱳᱭᱛᱳ ᱚᱱᱟ ᱡᱤᱱᱤᱥᱴᱟᱜ ᱜᱤᱫᱽᱨᱟᱹᱣᱟᱜ ᱪᱮᱛᱟᱱ ᱨᱮ ᱚᱱᱟ ᱵᱟᱲᱤᱡ ᱡᱤᱱᱤᱥᱴᱟ ᱧᱮᱞᱚᱜᱚᱜ ᱠᱟᱱᱟ ᱦᱟᱸᱜ᱾ ᱛᱚ ᱟᱞᱮ ᱱᱚᱣᱟ ᱠᱚ ᱱᱚᱝᱠᱟ ᱦᱟᱸᱜ ᱧᱮᱞ ᱵᱟᱲᱟᱣᱟᱠᱟᱱ ᱜᱮᱭᱟ ᱛᱚ ᱵᱟᱝᱢᱟ ᱚᱝᱠᱟ ᱤᱧ ᱦᱚᱸ ᱢᱤᱫ ᱵᱟᱭᱨᱟ ᱜᱤᱫᱟᱹᱨ ᱠᱚᱫᱚ ᱠᱚ ᱱᱚᱥᱴᱚ ᱵᱟᱲᱟᱣ ᱠᱟᱱ ᱜᱮᱭᱟ ᱦᱟᱸᱜ, ᱛᱚ ᱚᱱᱟ ᱫᱚ ᱦᱟᱸᱜ ᱵᱟᱝᱢᱟ ᱰᱟᱠ ᱛᱟᱨ ᱠᱚᱫᱚ ᱨᱤᱡᱤᱱ ᱫᱚᱠᱚ ᱞᱟᱹᱭ ᱠᱮᱫᱟ ᱵᱟᱝᱢᱟ, ᱚᱱᱟ ᱫᱚ ᱱᱚᱜ-ᱚᱭ ᱡᱮ ᱱᱩᱠᱩ ᱠᱚᱢ ᱵᱚᱭᱮᱥ ᱨᱮᱜᱮ ᱟᱜᱩ ᱠᱟᱫᱮᱭᱟ ᱠᱚᱢ ᱵᱚᱭᱮᱥ ᱨᱮ ᱜᱤᱫᱽᱨᱟᱹ ᱠᱮᱫᱮᱭᱟᱭ ᱦᱚᱭᱛᱳ ᱚᱠᱚᱭᱟᱜ ᱵᱚᱭᱚᱥ ᱦᱚᱸ ᱵᱟᱝ ᱦᱩᱭ ᱠᱟᱱ ᱛᱟᱠᱤᱱᱟ ᱚᱱᱟ ᱠᱷᱟᱛᱤᱨ ᱛᱮ ᱦᱟᱸᱜ ᱱᱚᱣᱟ ᱚᱱᱟ ᱟᱭᱟᱜ ᱡᱟᱦᱟᱸᱱᱟᱜ ᱵᱟᱲᱤᱡ ᱫᱨᱤᱥᱥᱚ ᱫᱚ ᱦᱟᱸᱜ, ᱱᱩᱭ ᱪᱮᱛᱟᱱ ᱨᱮ ᱨᱟᱠᱟᱵ ᱠᱟᱱᱟ᱾ ᱥᱮ ᱜᱚᱝᱠᱮ ᱱᱚᱜᱼᱚᱭ ᱡᱮ ᱵᱟᱹᱲᱤᱡ ᱫᱤᱥᱥᱚ ᱱᱩᱠᱩ ᱪᱮᱛᱟᱱ ᱨᱟᱠᱟᱵ ᱠᱟᱱᱟ ᱥᱮ ᱱᱚᱜᱼᱚᱭ ᱠᱚᱢ ᱵᱚᱭᱮᱥ ᱨᱮᱠᱚ ᱵᱟᱯᱞᱟᱜ ᱠᱟᱱ ᱛᱟᱵᱚᱱᱟ, ᱱᱚᱣᱟ ᱠᱚ ᱤᱫᱤ ᱠᱟᱛᱮ ᱫᱚ ᱟᱢ ᱫᱚ, ᱢᱤᱫ ᱵᱟᱨ ᱠᱟᱛᱷᱟ ᱢᱟ ᱞᱟᱹᱭ ᱛᱟᱞᱟᱝ ᱢᱮ?
ᱦᱳᱭ ᱜᱚᱝᱠᱮ ᱦᱚᱸᱜᱼᱚᱱᱟ ᱫᱚ ᱡᱟᱦᱟᱸᱢ ᱞᱟᱹᱭ ᱠᱮᱫᱟ ᱚᱝᱠᱟ ᱜᱤᱫᱽᱨᱟᱹ, ᱟᱫᱚ ᱡᱟᱦᱟᱸᱭ ᱦᱳᱭᱳᱜ ᱠᱟᱱᱟᱭ ᱯᱚᱱᱨᱚ, ᱡᱟᱦᱟᱸᱭ ᱥᱳᱞᱞᱳ ᱦᱩᱭᱩᱜ ᱠᱟᱱ ᱛᱟᱭᱟ ᱵᱚᱭᱮᱥ, ᱟᱫᱚ ᱩᱱᱤ ᱫᱚ ᱟᱵᱚ ᱫᱚ ᱪᱮᱫ ᱞᱮᱠᱟ, ᱟᱫᱚ ᱩᱱᱤ ᱫᱚ ᱟᱵᱚ ᱫᱚ ᱜᱤᱫᱽᱨᱟᱹ ᱢᱮᱱ ᱛᱮᱜᱮ ᱵᱚᱱ ᱢᱮᱛᱟᱭᱟ᱾ ᱛᱟᱦᱚᱞᱮ ᱚᱱᱟ ᱚᱠᱛᱚ ᱨᱮ ᱡᱩᱫᱤᱢ, ᱛᱟᱦᱚᱞᱮ ᱱᱚᱣᱟ ᱠᱟᱛᱷᱟ ᱡᱩᱫᱤᱢ ᱧᱮᱞᱟ ᱡᱮ ᱩᱱᱤ ᱢᱤᱫᱴᱟᱝ ᱜᱤᱫᱽᱨᱟᱹ ᱠᱟᱱᱟᱭ ᱟᱨᱚ ᱩᱱᱤ ᱜᱤᱫᱽᱨᱟᱹ ᱟᱭᱳᱜ ᱞᱟᱹᱜᱤᱜ-ᱟᱭ, ᱛᱟᱦᱚᱞᱮ ᱱᱚᱰᱮ ᱢᱟ, ᱩᱸᱻ ᱮᱠᱫᱚᱢ ᱱᱚᱰᱮ ᱫᱚ ᱟᱰᱤ ᱵᱚᱛᱚᱨᱟᱱᱟᱜ ᱢᱤᱫᱴᱟᱝ ᱤᱭᱟᱹ ᱠᱟᱱᱟ ᱱᱚᱣᱟ ᱫᱚ, ᱚᱝᱠᱟ ᱫᱚ ᱟᱸ ᱟᱢᱟᱜ ᱦᱚᱲᱢᱚ ᱥᱮ ᱜᱤᱫᱽᱨᱟᱹᱣᱟᱜ ᱦᱚᱲᱢᱚ ᱟᱢ ᱱᱚᱣᱟ ᱫᱚ ᱟᱢᱮᱢ ᱢᱤᱫᱴᱟᱝ ᱮᱸ ᱤᱭᱟᱹ ᱨᱮᱢ ᱪᱟᱰᱳᱭᱫᱟ ᱟᱨᱠᱤ ᱚᱝᱠᱟ᱾ ᱮᱸ ᱫᱩᱠ ᱨᱮᱢ ᱤᱭᱟᱹᱭᱮᱫᱟ, ᱢᱤᱫ ᱴᱟᱝ ᱟᱢᱜᱮ ᱚᱥᱩᱵᱤᱫᱷᱟ ᱨᱮᱢ ᱯᱟᱲᱟᱜᱼᱟ ᱦᱚᱜᱼᱚᱭ ᱱᱚᱝ ᱠᱟ ᱫᱚ ᱟᱫᱚ ᱵᱟᱭ ᱴᱷᱤᱠᱟ ᱟᱫᱚ ᱢᱮᱱᱠᱷᱟᱱ ᱱᱩᱜᱼᱩ ᱱᱩᱠᱩ ᱠᱚ ᱠᱚᱨᱟᱣᱮᱫ ᱜᱮᱭᱟ ᱟᱫᱚ ᱠᱷᱟᱱ ᱟᱵᱚ ᱫᱚ ᱟᱫᱚ ᱥᱟᱦᱟ ᱫᱚ ᱪᱤᱠᱟᱹ ᱞᱮᱠᱟ ᱛᱮᱵᱚᱱ ᱥᱟᱦᱟᱭᱟ ᱚᱱᱟᱜᱮ ᱪᱤᱱᱛᱟᱹ ᱫᱚ, ᱟᱨ ᱚᱱᱟ ᱠᱷᱟᱹᱛᱤᱨ ᱩᱱᱠᱩ ᱡᱟᱦᱟᱸᱭ ᱟᱥᱟ ᱫᱤᱫᱤᱢᱩᱱᱤ ᱩᱝᱠᱩ ᱦᱚᱸ ᱟᱰᱤ ᱜᱮᱠᱚ ᱵᱩᱡᱷᱟᱹᱣ ᱫᱚᱠᱚ ᱵᱩᱡᱷᱟᱹᱣ ᱠᱚ ᱜᱮᱭᱟ, ᱟᱨ ᱦᱚᱸᱜᱼᱚ ᱱᱩᱠᱩ ᱟᱨᱚ ᱵᱮᱥᱛᱮ ᱟᱨᱚ ᱱᱚᱝᱠᱟ ᱜᱮ ᱠᱟᱢᱤ ᱞᱟᱜᱟᱣ ᱟᱠᱚᱣᱟ ᱩᱝᱠᱩ ᱫᱤᱫᱤᱢᱩᱱᱤ ᱠᱚᱦᱚᱸ, ᱮᱸᱰᱮᱠᱷᱟᱱ ᱫᱚ ᱟᱨᱚ ᱵᱮᱥ ᱫᱚ, ᱵᱷᱟᱜᱤ ᱫᱚ ᱵᱷᱟᱜᱤ ᱜᱮ ᱦᱩᱭᱩᱜᱼᱟ, ᱵᱟᱠᱷᱟᱡ ᱫᱚ ᱦᱟᱸᱜ-ᱚ ᱚᱱᱟ ᱠᱚᱫᱚ ᱟᱹᱰᱤ ᱜᱮ ᱱᱚᱝᱠᱟ ᱵᱚᱛᱚᱨ ᱟᱱᱟᱜ ᱱᱚᱝᱠᱟ ᱜᱮ ᱦᱩᱭᱩᱜᱼᱟ ᱟᱨ ᱱᱩᱠᱩ ᱡᱟᱦᱟᱸ ᱠᱚᱠᱚ ᱠᱚᱨᱟᱣᱫᱟ, ᱩᱝᱠᱩ ᱠᱚᱣᱟᱜ ᱦᱚᱸ ᱵᱩᱫᱷᱤ ᱜᱮᱭᱟᱱ ᱫᱚ ᱚᱠᱟ ᱠᱟᱱ ᱪᱚᱝ ᱟᱫᱚ ᱠᱟᱹᱴᱤᱡ ᱦᱚᱸ ᱵᱩᱫᱽᱫᱷᱤ ᱠᱚᱫᱚ ᱵᱟᱱᱩᱜ ᱛᱟᱠᱚᱣᱟ ᱥᱮ ᱪᱮᱫ ᱱᱩᱠᱩ ᱫᱚ, ᱪᱤᱠᱟᱹᱛᱮ ᱡᱮ ᱱᱚᱝ ᱠᱟ ᱠᱚᱠᱚ ᱠᱚᱨᱟᱣ ᱮᱫᱟ ᱢᱤᱫᱴᱟᱝ ᱜᱤᱫᱽᱨᱟᱹ ᱠᱟᱱᱟᱢ ᱟᱢ ᱫᱚ ᱟᱢ ᱫᱚ ᱟᱨᱚ, ᱟᱨᱚ ᱢᱤᱫᱴᱟᱝ ᱮᱢ ᱜᱤᱫᱽᱨᱟᱹ ᱡᱚᱝ ᱠᱟᱱᱟ, ᱛᱟᱦᱚᱞᱮ ᱱᱚᱰᱮ ᱫᱚ ᱵᱚᱦᱩ ᱫᱟᱲᱮ ᱞᱟᱠᱛᱤᱜᱼᱟ ᱱᱚᱣᱟ ᱫᱚ ᱡᱚᱛᱚ ᱦᱚᱲ ᱜᱮᱠᱚ ᱵᱟᱲᱟᱭ ᱜᱮᱭᱟ᱾
ᱦᱳᱭ ᱦᱳᱭ ᱟᱨ ᱵᱟᱝᱢᱟ ᱱᱤᱛᱟᱹᱜ ᱨᱮᱱ ᱫᱚ ᱦᱟᱸᱜ ᱜᱤᱫᱟᱹᱨ ᱠᱚᱫᱚ ᱦᱟᱸᱜ ᱡᱚᱛᱚ ᱚᱝᱠᱟ ᱦᱟᱸᱜ᱾ ᱵᱷᱮᱠᱥᱤᱱ ᱮᱢ ᱠᱟᱛᱮᱫ ᱥᱮ ᱨᱟᱱ ᱥᱟᱨ ᱪᱟᱯᱟᱱ ᱡᱚᱢ ᱠᱟᱛᱮ ᱦᱟᱸᱜ ᱢᱮᱱᱟᱜ ᱵᱚᱱᱟ ᱥᱮ ᱟᱨ‌ ᱦᱚᱸᱭ ᱟᱱᱟ ᱛᱚ ᱡᱩᱫᱤ ᱦᱚᱸᱜ-ᱚ ᱚᱝᱠᱟ ᱟᱨᱚ ᱦᱟᱸᱜ ᱜᱤᱫᱽᱨᱟᱹ ᱚᱠᱛᱚ ᱨᱮᱜᱮ ᱟᱨᱚ ᱡᱩᱫᱤ ᱟᱢ ᱜᱤᱫᱽᱨᱟᱹ ᱮᱸᱜᱟᱛᱚᱜ-ᱟ ᱛᱟᱦᱚᱞᱮ ᱛᱚ ᱦᱟᱸᱜ ᱟᱰᱤ ᱦᱚᱲᱚᱢᱚ ᱠᱚ ᱨᱮᱦᱚᱸ ᱟᱹᱰᱤᱴᱟᱜ ᱵᱟᱲᱤᱡ ᱥᱮ ᱩᱱᱤ ᱜᱤᱫᱽᱨᱟᱹᱣᱟᱜ ᱦᱚᱲᱢᱚ ᱵᱟᱲᱤᱡ ᱡᱤᱱᱤᱥ ᱧᱮᱞᱟᱜ-ᱟ᱾ ᱠᱟᱨᱚᱱ ᱫᱚ ᱱᱚᱣᱟ ᱫᱚ ᱦᱟᱸᱜ ᱵᱟᱹᱵᱩ ᱢᱟᱹᱭ ᱛᱟᱠᱚᱣᱟᱜ ᱦᱚᱸ ᱫᱳᱥ ᱦᱚᱸ ᱢᱮᱱᱟᱜ ᱜᱮᱭᱟ ᱵᱟᱝᱢᱟ ᱱᱩᱱᱟᱹᱜ ᱠᱚᱢ ᱵᱚᱭᱮᱥ ᱨᱮᱠᱚ ᱵᱟᱯᱞᱟᱜ ᱠᱟᱱᱟ ᱟᱠᱚᱣᱟᱜ ᱵᱚᱭᱮᱥ ᱟᱹᱨᱤ ᱯᱩᱨᱟᱹᱜ ᱛᱮᱜᱮ ᱟᱨ ᱵᱟᱝᱢᱟ ᱚᱱᱠᱟ ᱚᱱᱠᱟ ᱚᱱᱠᱟ ᱦᱳᱭᱛᱳ ᱚᱱᱠᱟ ᱯᱟᱲᱦᱟᱜ ᱵᱟᱝ ᱠᱷᱟᱹᱛᱤᱨ ᱛᱮᱦᱚᱸ ᱱᱚᱣᱟ ᱡᱤᱱᱤᱥᱴᱟᱜ ᱫᱚ ᱵᱤᱥᱤ ᱜᱷᱚᱴᱟᱣᱼᱟ, ᱦᱳᱭ ᱛᱚ ᱦᱟᱸᱜ ᱯᱟᱲᱟᱣ ᱞᱮᱱᱷᱟᱟᱱ ᱫᱚ ᱠᱤᱪᱩᱴᱟᱜ ᱵᱩᱡᱽ ᱠᱮᱜᱮᱭᱟ ᱱᱩᱱᱟᱹᱜ ᱪᱟᱨ ᱵᱟᱯᱞᱟᱜ ᱠᱚᱫᱚ ᱵᱟᱝ ᱵᱷᱟᱹᱜᱮᱭᱟ ᱦᱮᱸ ᱥᱮ ᱾ ᱟᱨ ᱵᱟᱠᱷᱟᱱ ᱟᱭᱳ ᱵᱟᱵᱟ ᱦᱚᱸ ᱠᱩ ᱡᱩᱫᱤ ᱢᱮᱛᱟᱭ ᱨᱮᱦᱚᱭ ᱢᱚᱱᱮ ᱦᱳᱭ ᱮᱠᱴᱩ ᱠᱚᱦᱚᱸ ᱵᱟᱠᱚ ᱮᱜᱮᱨ ᱵᱟᱲᱟᱟᱣ ᱟᱠᱟᱫ ᱠᱚᱣᱟ ᱥᱮ ᱡᱟᱦᱟᱱᱟᱜ ᱫᱚ ᱦᱟᱸᱜ ᱡᱟᱹᱱᱤᱡ ᱵᱟᱠᱚ ᱢᱮᱛᱟᱣ ᱟᱠᱟᱫ ᱠᱚᱣᱟ ᱮ ᱵᱟᱹᱵᱩ ᱟ ᱫᱚ ᱟᱞᱚᱢ ᱵᱟᱯᱞᱟ ᱟᱥᱮ ᱟᱫᱚ ᱟᱳᱭ ᱵᱟᱵᱟ ᱠᱷᱮᱛᱤᱨ ᱧᱮᱞ ᱟᱠᱟᱫ ᱠᱚᱣᱟ ᱵᱟᱝ ᱛᱚ ᱵᱟᱵᱩᱭ ᱟᱹᱜᱩ ᱠᱮᱫᱮᱭᱟ ᱟᱫᱚ ᱦᱟᱸᱜ ᱩᱱᱠᱩ ᱫᱚ ᱦᱟᱸᱜ ᱵᱟᱯᱞᱟ ᱠᱚ ᱱᱤᱭᱮ ᱠᱚ ᱛᱩᱲ ᱡᱷᱚᱲ ᱠᱟᱫᱟ ᱦᱟᱸᱜ,
ᱦᱳᱭ ᱟᱫᱚ ᱱᱚᱝᱠᱟ ᱦᱚᱸ ᱟᱨ ᱢᱤᱫ ᱵᱟᱨ ᱫᱚ ᱧᱮᱞᱚᱜᱚᱜ ᱠᱟᱱᱟ ᱟᱫᱚ ᱩᱱᱠᱤᱱ ᱡᱮ ᱦᱚᱸᱜ-ᱚᱭ ᱠᱤᱱ ᱵᱟᱯᱞᱟᱜ ᱠᱟᱱᱟ ᱟᱫᱚ ᱩᱱᱠᱤᱱᱟᱜ ᱫᱚ ᱟᱫᱚ ᱟᱹᱠᱤᱱ ᱫᱚ ᱠᱤᱱ ᱢᱚᱱᱮ ᱠᱟᱹᱣᱱᱤᱜᱼᱟ ᱡᱮ ᱟᱞᱟᱝ ᱫᱚ ᱟᱫᱚ ᱞᱟᱝ ᱵᱟᱯᱞᱟᱜᱼᱟ ᱟᱞᱟᱝ ᱫᱚ ᱢᱤᱫᱴᱷᱮᱱ ᱞᱟᱝ ᱛᱟᱦᱮᱸᱱᱟ ᱾
ᱚᱝᱠᱟ ᱠᱤᱱ ᱢᱚᱱᱮ ᱠᱟᱣᱱᱤᱡ-ᱟ, ᱟᱫᱚ ᱦᱚᱸᱜᱼᱱᱟ ᱠᱷᱮᱛᱨᱮ ᱨᱮ ᱪᱮᱫ ᱞᱮᱠᱟᱜ ᱠᱟᱱᱟ ᱟᱢ ᱡᱩᱫᱤ ᱦᱚᱭᱛᱳ ᱱᱚᱰᱮ ᱟᱫᱚ ᱱᱩᱠᱤᱱ ᱡᱩᱫᱤ ᱚᱲᱟᱜ ᱨᱮᱜᱮ ᱡᱩᱫᱤ ᱴᱷᱟᱶ ᱵᱟᱢ ᱮᱢᱟᱠᱤᱱᱟ ᱛᱟᱦᱚᱞᱮ ᱟᱫᱚ ᱩᱱᱠᱤᱱ ᱫᱚ ᱟᱫᱚ ᱨᱟᱜᱤ ᱛᱮ ᱟᱫᱚ ᱛᱟᱦᱚᱞᱮ ᱚᱲᱟᱜ ᱵᱟᱹᱜᱤ ᱠᱟᱛᱮ ᱟᱫᱚ ᱠᱤᱱ ᱫᱟᱹᱲ ᱡᱚᱝᱼᱟ ᱟᱨ ᱡᱟᱦᱟᱸ ᱟᱭᱳ-ᱵᱟᱵᱟ ᱛᱟᱠᱚ ᱦᱚᱸ ᱢᱮᱱᱟᱜ ᱠᱚᱣᱟ ᱟᱫᱚ ᱛᱟᱦᱚᱞᱮ ᱱᱩᱠᱩ ᱦᱚᱸᱠᱚ ᱪᱤᱱᱛᱟᱹᱭᱫᱟ ᱡᱮ ᱢᱤᱫᱴᱟᱝ ᱜᱤᱛᱤᱧᱟᱭ ᱜᱤᱫᱽᱨᱟᱹ ᱥᱮ ᱱᱚᱝᱠᱟ ᱚᱱᱠᱟ ᱛᱟᱦᱚᱞᱮ ᱟᱫᱚ ᱡᱩᱫᱤ ᱫᱟᱹᱲ ᱛᱤᱧᱟᱭ ᱥᱮ ᱱᱚᱝᱠᱟ ᱚᱱᱠᱟ ᱡᱟᱦᱟᱱᱟᱜ ᱡᱩᱫᱤ ᱪᱤᱠᱟᱹᱭ ᱟᱠᱤᱱ ᱡᱟᱦᱟᱸ ᱥᱮᱫ ᱠᱤᱱ ᱪᱟᱞᱟᱜᱼᱟ ᱪᱟᱞᱟᱣ ᱥᱟᱦᱟ ᱡᱚᱝ ᱟᱠᱤᱱ, ᱛᱟᱦᱚᱞᱮ ᱤᱧᱦᱚᱸ ᱚᱠᱚᱭ ᱟᱛᱮ ᱤᱧ ᱛᱟᱦᱮᱱᱟ ᱾ ᱟᱵᱚᱣᱟᱜ ᱱᱚᱣᱟ ᱟᱵᱚᱣᱟᱜ ᱤᱭᱟᱹ ᱥᱚᱝᱥᱟᱨ ᱥᱮ ᱜᱷᱟᱨᱚᱸᱡᱽ ᱠᱚᱫᱚ ᱱᱚᱝᱠᱟ ᱜᱮᱛᱚ ᱡᱮ ᱜᱤᱫᱽᱨᱟᱹ ᱟᱢᱮᱢ ᱮᱸ ᱱᱚᱠᱟ ᱟᱢᱮᱢ ᱜᱤᱫᱽᱨᱟᱹ ᱯᱤᱫᱽᱨᱟᱹ ᱠᱚᱣᱟ ᱟᱨᱚ ᱩᱱᱠᱩ ᱜᱤᱫᱽᱨᱟᱹ ᱟᱢ ᱠᱚ ᱧᱮᱞ ᱦᱟᱲᱟᱢ ᱠᱟᱛᱮ ᱟᱢ ᱠᱚ ᱥᱮᱵᱟ ᱡᱚᱛᱚ ᱛᱚᱱ ᱢᱮᱭᱟ ᱦᱚᱸᱜᱼᱚ ᱱᱚᱠᱟ ᱟᱵᱚᱣᱟᱜ ᱥᱤᱥᱴᱮᱢ ᱠᱟᱱᱟ ᱛᱚ, ᱟᱫᱚ ᱦᱚᱸᱜᱼᱚ ᱱᱟ ᱠᱚ ᱤᱭᱟᱹ ᱠᱷᱟᱹᱛᱤᱨ ᱦᱚᱸ ᱟᱫᱚ ᱢᱤᱫ ᱵᱟᱨ ᱦᱚᱲ ᱫᱚ ᱟᱫᱚ ᱚᱱᱠᱟ ᱪᱮᱫ ᱦᱚᱸ ᱵᱟᱠᱚ ᱢᱮᱛᱟ ᱠᱚᱣᱟ, ᱟᱫᱚ ᱞᱟᱹᱭᱟ ᱴᱷᱤᱠ ᱜᱮᱭᱟ ᱛᱟᱦᱚᱞᱮ ᱟᱫᱚ ᱵᱟᱯᱞᱟ ᱵᱟᱯᱞᱟ ᱠᱟᱹᱵᱤ ᱱᱟᱞᱮ ᱟᱫᱚ ᱟᱫᱚ ᱪᱤᱫ ᱦᱚᱸ ᱪᱤᱠᱟᱹ ᱛᱮᱱᱟᱜ ᱵᱟᱹᱱᱩᱜ ᱛᱟᱠᱚᱣᱟ ᱾ ᱟᱫᱚ ᱚᱱᱟ ᱫᱚ ᱩᱱᱠᱩ ᱡᱟᱦᱟᱸᱭ ᱠᱚᱠᱚ ᱚᱱᱠᱟ ᱠᱚ ᱠᱚᱢ ᱵᱚᱭᱮᱥ ᱨᱮᱠᱚ ᱵᱟᱹᱦᱩ ᱡᱟᱶᱟᱭᱚᱜ ᱠᱟᱱᱟ ᱱᱚᱣᱟ ᱫᱚ ᱩᱱᱠᱩ ᱜᱮ ᱵᱩᱡᱷᱟᱹᱣ ᱫᱚᱨᱠᱟᱨ ᱠᱟᱱᱟ ᱥᱮ ᱩᱱᱠᱩ ᱜᱮ ᱵᱩᱡᱷᱟᱹᱣ ᱠᱚ ᱦᱩᱭᱩᱜᱼᱟ ᱚᱱᱟ ᱦᱩᱭᱩᱜ ᱠᱟᱱᱟ ᱟᱥᱚᱞ ᱠᱟᱛᱷᱟ ᱾
ᱦᱳᱭ ᱦᱳᱭ ᱟᱫᱚ ᱚᱱᱠᱟ ᱟᱭᱢᱟ ᱟᱭᱢᱟ ᱜᱮ ᱧᱮᱞ ᱠᱟᱱᱟ ᱛᱚ ᱟᱫᱚ ᱦᱳᱭᱛᱚ ᱚᱱᱠᱟ ᱟᱹᱜᱩ ᱠᱮᱫᱮ ᱠᱷᱟᱱ ᱮ ᱵᱟᱠᱷᱟᱱ ᱟᱹᱜᱩ ᱠᱟᱛᱮᱫ ᱚᱲᱟᱜ ᱦᱚᱲ ᱦᱚᱸ ᱵᱟᱭ ᱞᱟᱹᱭ ᱫᱟᱲᱮᱭᱟᱢᱟ ᱡᱮ ᱟᱞᱚᱢ ᱫᱚᱦᱚᱮᱭᱟ ᱥᱮ ᱩᱱ ᱦᱚᱛᱚ ᱚᱱᱟ ᱚᱠᱛᱚ ᱛᱮᱦᱚᱸ ᱧᱮᱞᱚᱜ ᱠᱟᱱᱟ ᱵᱟᱝ ᱢᱟᱠᱚ ᱫᱟᱹᱲ ᱮᱫᱟ ᱦᱮᱸ ᱥᱮ ᱵᱟᱝ, ᱟᱫᱚ ᱚᱱᱟ ᱫᱚ ᱱᱤᱡᱮ ᱛᱮᱦᱚᱸ ᱵᱟᱠᱚ ᱵᱩᱡ ᱫᱟ ᱟᱫᱚ ᱫᱚ ᱪᱮᱫ ᱮᱢ ᱢᱮᱛᱟ ᱠᱚᱣᱟ ᱮᱢᱱᱤ ᱛᱮᱜᱮ ᱡᱟᱦᱟ ᱱᱟᱜ ᱵᱟᱹᱲ ᱵᱟᱲᱛᱤ ᱮᱢ ᱢᱮᱱ ᱞᱮᱠᱷᱟᱡ ᱫᱚ ᱦᱟᱸᱜ ᱵᱟᱹᱲᱤᱡ ᱮᱱ ᱜᱮᱭᱟ ᱟᱨᱦᱚᱸ ᱦᱟᱸᱜ ᱦᱳᱭᱛᱚ ᱟᱹᱠᱤ ᱟᱹᱠᱤᱱ ᱦᱟᱸᱜ ᱡᱤᱣᱤ ᱠᱚᱦᱚᱸ ᱯᱨᱟᱭ ᱡᱟᱭᱜᱟ ᱧᱮᱞ ᱫᱤᱧ ᱱᱟᱥᱟᱜ ᱠᱟᱱ ᱜᱮᱭᱟ ᱦᱟᱸᱜ ᱾ ᱟᱫᱚ ᱵᱟᱝᱠᱷᱟᱱ ᱱᱚᱜᱝᱠᱟ ᱦᱚᱸ ᱞᱟᱹᱭ ᱫᱚᱦᱚ ᱫᱚ ᱜᱟᱱᱚᱜ ᱜᱮᱭᱟ ᱟᱪᱪᱷᱟ ᱦᱳᱭᱛᱳ ᱵᱟᱹᱞᱤᱧ ᱵᱟᱯᱞᱟᱜ ᱠᱟᱱᱟ ᱥᱮ ᱩᱱᱤ ᱠᱩᱲᱤ ᱜᱤᱫᱽᱟᱹᱨ ᱛᱟᱠᱚ ᱚᱲᱟᱜ ᱦᱚᱲ ᱦᱚᱸᱢ ᱢᱮᱛᱟᱜ ᱠᱚᱣᱟ, ᱟᱨ ᱠᱚᱲᱟ ᱜᱤᱫᱽᱟᱹᱨ ᱱᱤᱡᱮ ᱨᱮ ᱦᱚᱸᱢ ᱢᱮᱛᱟᱫᱮᱭᱟ ᱵᱟᱝᱢᱟ ᱦᱟᱸᱜ ᱟᱪᱪᱷᱟ ᱟᱵᱮᱱ ᱜᱮᱞᱮ ᱵᱟᱯᱞᱟ ᱵᱮᱱᱟ ᱴᱷᱤᱠ ᱜᱮᱭᱟ ᱵᱚᱭᱮᱥ ᱠᱚ ᱦᱟᱸᱜ ᱦᱩᱭ ᱦᱚᱪᱚ ᱾ ᱩᱱ ᱠᱷᱟᱡ ᱫᱚ ᱴᱷᱤᱠ ᱜᱮᱭᱟ ᱦᱟᱸᱜ ᱟᱨ ᱵᱟᱠᱷᱟᱱ ᱫᱚ ᱮᱢᱱᱤ ᱛᱤᱱᱤ ᱟᱵᱚᱣᱟᱜ ᱥᱚᱨᱠᱟᱨᱤ ᱦᱤᱥᱟᱹᱵ ᱛᱮᱫᱟ ᱩᱱ ᱫᱷᱟᱣ ᱧᱮᱞ ᱢᱮ ᱡᱟᱦᱟᱸᱭ ᱡᱩᱫᱤ ᱟ ᱦᱳᱭᱛᱳ ᱟᱢ ᱨᱮᱱ ᱥᱮ ᱤᱧ ᱨᱮᱱ ᱠᱩᱲᱤ ᱜᱤᱫᱽᱨᱟᱹ ᱵᱚᱭᱮᱥ ᱵᱟᱝ ᱦᱩᱭ ᱟᱠᱟᱱᱟ ᱡᱚᱠᱷᱚᱱ ᱦᱟᱸᱜ ᱡᱟᱶᱟᱭ ᱤᱧ ᱦᱟᱸᱜ ᱩᱱ ᱫᱚ ᱦᱟᱸᱜ ᱴᱷᱤᱠ ᱚᱠᱚᱭ ᱠᱚᱪᱚ ᱦᱟᱸᱜ ᱴᱷᱤᱠ ᱩᱱ ᱫᱚ ᱦᱟᱸᱜ ᱯᱨᱚᱥᱟᱥᱚᱱ ᱠᱚᱨᱮ ᱠᱚ ᱞᱟᱹᱭ ᱠᱟᱜ ᱠᱟᱱᱟ ᱦᱟᱸᱜ ᱟᱨ ᱡᱚ ᱡᱚᱠᱷᱚᱱ ᱦᱟᱸᱜ ᱱᱤᱡᱮ ᱱᱤᱡᱮ ᱛᱮᱠᱚ ᱫᱚᱦᱚᱜ ᱠᱟᱱᱟ ᱩᱱ ᱫᱚ ᱦᱟᱸᱜ ᱚᱠᱚᱭ ᱦᱚᱸ ᱪᱮᱫ ᱦᱚᱸ ᱵᱟᱠᱚ ᱞᱟᱹᱭᱫᱟ ᱦᱟᱸᱜ ᱾
ᱦᱳᱭ ᱱᱚᱜᱼᱱᱟ ᱫᱚ ᱟᱹᱰᱤ ᱤᱭᱟᱹ ᱞᱮᱠᱟ ᱦᱩᱭᱩᱜ ᱠᱟᱱᱟ ᱱᱚᱣᱟ ᱫᱚ ᱟᱹᱰᱤ ᱵᱮᱵᱟᱹᱲᱤᱡ ᱦᱩᱭᱩᱜ ᱠᱟᱱᱟ, ᱟᱨ ᱱᱚᱜᱼᱚᱭ ᱡᱟᱦᱟᱸ ᱞᱮᱠᱟᱢ ᱞᱟᱹᱭ ᱠᱮᱫᱟ ᱡᱮ ᱚᱱᱠᱟ ᱚᱲᱟᱜ ᱨᱮ ᱚᱱᱠᱟ ᱞᱟᱹᱭ ᱫᱚᱦᱚ ᱱᱚᱣᱟ ᱦᱚᱸ ᱟ ᱟᱹᱰᱤ ᱢᱮᱫᱴᱟᱝ ᱢᱮᱫᱴᱟᱝ ᱟᱹᱰᱤ ᱵᱩᱫᱽᱫᱷᱤᱭᱟᱱ ᱱᱚᱣᱟ ᱦᱚᱸ ᱠᱟᱹᱢᱤ ᱜᱮ ᱠᱟᱱᱟ ᱮᱸ ᱡᱮᱞᱮᱠᱟ ᱟᱫᱚ ᱩᱱᱠᱤᱱ ᱫᱚ ᱟᱢ ᱡᱩᱫᱤᱢ ᱢᱚᱱᱮᱭᱟ ᱡᱮ ᱥᱟᱨ ᱥᱟᱹᱜᱩᱱ ᱠᱟᱠᱤᱱ ᱦᱩᱭᱩᱜᱼᱟ ᱥᱟᱨ ᱥᱟᱹᱜᱩᱱ ᱠᱟᱛᱮ ᱨᱮᱦᱚᱸ ᱛᱚ ᱟᱫᱚ ᱟᱯᱮᱭᱟᱜ ᱥᱟᱹᱜᱟᱹᱭ ᱛᱚ ᱛᱚᱞ ᱚᱱᱟᱛᱚ ᱟᱫᱚ ᱱᱚᱰᱮ ᱫᱚ ᱴᱷᱤᱠᱟᱹᱱ ᱜᱮᱭᱟ ᱛᱚ ᱟᱫᱚ ᱟᱯᱮ ᱟᱹᱛᱩ ᱢᱚᱬᱮ ᱦᱚᱲ ᱟᱛᱮᱜ ᱯᱮ ᱥᱟᱨ ᱥᱟᱹᱜᱩᱱ ᱟᱠᱟᱫᱟ ᱟᱯᱮᱭᱟᱜ ᱥᱟᱹᱜᱟᱹᱭ ᱛᱚᱞ ᱞᱮᱱᱟ ᱴᱷᱤᱠᱟᱹᱱ ᱜᱮᱭᱟ ᱟᱫᱚ ᱱᱚᱜᱱᱟ ᱠᱚᱦᱚᱸ ᱠᱚᱨᱟᱣ ᱠᱟᱛᱮ ᱩᱱᱟᱹᱜ ᱜᱮ ᱡᱩᱫᱤ ᱟᱹᱵᱤᱱ ᱵᱟᱯᱞᱟ ᱨᱮᱱᱟᱜ ᱟᱹᱵᱤᱱ ᱜᱮ ᱩᱱᱟᱹᱜ ᱜᱮ ᱡᱩᱫᱤ ᱨᱟᱡᱤ ᱛᱟᱵᱤᱱ ᱛᱟᱞᱦᱮ ᱥᱟᱨ ᱥᱟᱹᱜᱩᱱ ᱠᱟᱛᱮ ᱫᱚᱦᱚ ᱠᱟᱜ ᱵᱤᱱ ᱛᱟᱯᱚᱨᱮ ᱟᱫᱚ ᱚᱠᱛᱚ ᱟᱵᱤᱱᱟᱜ ᱵᱚᱭᱮᱥ ᱠᱚ ᱦᱳᱭ ᱞᱮᱱᱠᱷᱟᱱ ᱟᱫᱚ ᱯᱷᱮᱨ ᱟᱫᱚ ᱛᱟᱯᱚᱨ ᱵᱟᱯᱞᱟᱜ ᱯᱮ ᱵᱚᱨᱪᱚᱱ ᱴᱷᱤᱠᱟᱹᱱ ᱜᱮᱭᱟ ᱚᱱᱟ ᱠᱚᱦᱚᱸ ᱠᱤᱱᱛᱩ ᱟᱹᱰᱤ ᱢᱤᱫᱴᱟᱝ ᱵᱷᱟᱹᱜᱤ ᱵᱩᱫᱽᱫᱷᱤ ᱫᱚ ᱠᱟᱱᱟ ᱾
ᱦᱳᱭ ᱦᱳᱭ ᱦᱳᱭ ᱦᱳᱭ ᱾ ᱟᱨ ᱵᱟᱠᱷᱟᱱ ᱱᱚᱝᱠᱟ ᱢᱤᱫᱴᱮᱱ ᱜᱟᱭᱟᱱ ᱜᱮᱞᱤᱧ ᱧᱮᱞ ᱜᱚᱫ ᱞᱮᱫᱟ ᱦᱟᱸᱜ ᱵᱟᱝ ᱱᱚᱣᱟ ᱱᱤᱭᱟᱹ ᱠᱚ ᱚᱞ ᱞᱮᱫᱟ ᱢᱤᱫᱴᱮᱱ ᱜᱟᱭᱟᱱ ᱚᱸᱰᱮ ᱯᱚᱲᱟᱰᱟᱵᱤᱦ ᱨᱮᱜᱮ ᱦᱩᱭ ᱞᱮᱱᱟ ᱱᱚᱜ ᱱᱚᱝᱠᱟ ᱦᱟᱜ ᱠᱚᱢ ᱵᱚᱭᱮᱥ ᱨᱮᱦᱟᱸᱜ ᱟᱹᱜᱩ ᱠᱮᱫᱮᱟᱭ ᱟᱨ ᱵᱟᱵᱩᱣᱟᱜ ᱦᱚᱸ ᱠᱚᱢ ᱵᱚᱭᱮᱥ ᱛᱟᱭ ᱢᱟᱹᱭ ᱜᱤᱫᱽᱨᱟᱹ ᱦᱚᱸ ᱠᱚᱲᱟ ᱜᱤᱫᱽᱨᱟᱹ ᱫᱚ ᱦᱚᱭᱛᱚ ᱠᱚ ᱠᱩᱥᱤ ᱜᱮᱭᱟ ᱠᱚ ᱦᱟᱸᱜ ᱢᱟᱱᱮ ᱟᱨ ᱡᱟᱦᱟᱸᱭ ᱠᱩᱲᱤ ᱜᱤᱫᱟᱹᱨ ᱫᱷᱟᱨᱮ ᱫᱚ ᱩᱱᱠᱩ ᱫᱚ ᱮᱠᱴᱩ ᱱᱟᱥᱮᱱᱟᱜ ᱠᱤᱥᱟᱹᱲ ᱜᱮᱭᱟ ᱟᱫᱚ ᱩᱱᱠᱩ ᱫᱚ ᱵᱟᱠᱚ ᱠᱩᱥᱤ ᱜᱮᱭᱟ ᱦᱚᱭᱛᱚ ᱩᱱ ᱛᱚ ᱩᱰᱚᱜ ᱤᱫᱤ